ᱦᱮᱞᱳ ᱾ ᱮᱸ, ᱡᱚᱦᱟᱨ ᱜᱮ ᱾
ᱦᱚᱸ‌ ᱡᱚᱦᱟᱨ ᱜᱮ ᱾ ᱨᱚᱲ ᱠᱚ ᱟᱸᱡᱚᱢᱚᱜ ᱠᱟᱱᱟ ᱛᱚ ᱱᱟᱯᱟᱭ ᱜᱮ?
ᱦᱮᱸ, ᱱᱟᱯᱟᱭ ᱜᱮ ᱟᱸᱡᱚᱢᱚᱜ ᱠᱟᱱᱟ ᱾ ᱟᱹᱵᱤᱱ ᱵᱤᱱ ᱟᱸᱡᱚᱢ ᱧᱟᱢᱮᱜ ᱜᱮᱭᱟ?
ᱦᱩᱸ, ᱟᱸᱡᱚᱢ ᱧᱟᱢ ᱫᱟᱹᱞᱤᱧ ᱾ ᱟᱫᱚ ᱟᱵᱤᱱᱟᱜ ᱵᱮᱠᱜᱨᱟᱣᱩᱱᱰ ᱨᱮ ᱠᱟᱹᱴᱤᱡ ᱨᱚᱲ ᱠᱚ ᱟᱸᱡᱚᱢᱚᱜ ᱠᱟᱱᱟ ᱟᱨᱠᱤ ᱾
ᱚ ᱾
ᱟᱪᱪᱷᱟ, ᱮᱭᱟᱨ ᱯᱷᱳᱱ ᱵᱤᱱ ᱞᱟᱜᱟᱣ ᱟᱠᱟᱫᱟ?
ᱵᱟᱝ ᱵᱟᱝ, ᱱᱚᱝᱠᱟ ᱮᱢᱱᱤ ᱱᱚᱨᱢᱟᱞ ᱜᱮᱭᱟ ᱾
ᱟᱫᱚ ᱨᱚᱲ ᱠᱚ ᱠᱟᱹᱴᱤᱡ ᱮᱠᱳᱜ ᱠᱟᱱᱟ ᱛᱚ ᱾
ᱱᱤᱛᱚᱜ ᱴᱷᱤᱠ ᱜᱮ ᱟᱸᱡᱚᱢᱚᱜ ᱠᱟᱱᱟ?
ᱦᱮᱸ, ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱾
ᱟᱪᱪᱷᱟ ᱵᱮᱥ ᱪᱮᱫ ᱞᱮᱠᱟ ᱢᱮᱱᱟᱜ ᱵᱤᱱᱟ ᱱᱟᱯᱟᱭ ᱵᱟᱲᱟ ᱜᱤ?
ᱢᱮᱱᱟᱜ ᱞᱤᱧᱟ ᱦᱮᱞᱳ
ᱟᱞᱤᱧ ᱦᱚᱸ ᱱᱟᱯᱟᱭ ᱜᱤ ᱫᱤᱭᱮ ᱢᱮᱱ ᱫᱟᱞᱤᱧᱼᱼ ᱯᱮ ᱚᱱᱟ ᱟᱛᱩ ᱫᱤᱥᱚᱢ ᱠᱚᱨᱮ ᱪᱮᱜ ᱞᱮᱠᱟ? ᱟᱹᱞᱤᱧ ᱥᱟᱭᱤᱰ ᱨᱤᱜᱤ ᱢᱮᱱᱟᱜ ᱠᱟᱜ ᱞᱤᱧᱟᱹ ᱟᱫᱚ ᱞᱟᱛᱟᱨ ᱨᱮ ᱦᱚᱭᱛᱚ ᱢᱮᱱᱟᱜ ᱠᱚᱣᱟ ᱚᱱᱟ ᱟᱸᱡᱚᱢ ᱧᱟᱢᱚᱜ ᱠᱟᱱᱟ᱾
ᱚᱻ ᱟᱹᱰᱤ ᱡᱟᱹᱥᱛᱤ ᱜᱮ ᱟᱸᱡᱚᱢ ᱧᱟᱢᱚᱜ ᱠᱟᱱᱟ ᱛᱚ ᱟᱫᱚ ᱵᱮᱜᱨᱟᱣᱩᱱ ᱥᱟᱲᱟ ᱫᱤᱱᱼᱼ ᱥᱟᱨᱟᱫᱤᱱ ᱚᱝᱠᱟ ᱟᱸᱡᱚᱢ ᱞᱮᱱᱠᱷᱟᱱ ᱦᱚᱭᱛᱚ ᱨᱤᱡᱮᱠᱴ ᱦᱚᱸ ᱫᱟᱲᱮᱭᱟᱜᱼᱟ᱾
ᱟᱪᱪᱷᱟ᱾
ᱱᱤᱛᱚᱜ ᱴᱷᱤᱠ ᱜᱮᱭᱟ ᱵᱟᱝ?
ᱦᱩᱸ ᱱᱤᱛᱚᱜ ᱫᱚ ᱴᱷᱤᱠ ᱜᱮᱭᱟ᱾
ᱟᱫᱚ ᱢᱮᱱᱫᱟᱞᱤᱧ ᱡᱮ ᱟᱯᱮ ᱟᱯᱮ ᱟᱛᱩ ᱫᱤᱥᱚᱢ ᱠᱚᱨᱮ ᱪᱮᱫ ᱞᱮᱠᱟ ᱚᱞᱚᱜ ᱯᱟᱲᱦᱟᱜ ᱦᱩᱭᱩᱜ ᱠᱟᱱᱟ?
ᱦᱩᱸ ᱟᱞᱮ ᱱᱚᱣᱟ ᱠᱚᱨᱮ ᱚᱞᱚᱜ ᱯᱟᱲᱦᱟᱣ ᱫᱚ ᱮᱠᱷᱚᱱ ᱫᱚ ᱱᱚᱣᱟ ᱠᱚᱨᱮᱱ ᱜᱤᱫᱽᱨᱟᱹ ᱠᱚ ᱦᱳᱥᱴᱮᱞ ᱠᱚᱨᱮ ᱜᱮ ᱠᱚ ᱫᱚᱦᱚ ᱠᱟᱫ ᱠᱚᱣᱟ ᱚᱲᱟᱜ ᱨᱮᱫᱚᱼᱼ ᱵᱟᱹᱱᱩᱜ ᱠᱚᱣᱟ ᱟᱫᱚ ᱟᱯᱮ ᱚᱸᱰᱮ ᱨᱮᱱ ᱜᱤᱫᱽᱨᱟᱹ ᱠᱚᱜᱮ ᱚᱠᱟᱞᱮᱠᱟ ᱠᱚ ᱚᱞᱚᱜ ᱯᱟᱲᱦᱟᱜ ᱠᱟᱱᱟ ᱥᱮ ᱵᱟᱝ?
ᱟᱞᱮ ᱟᱛᱩ ᱫᱤᱥᱚᱢ ᱠᱚᱨᱮ ᱦᱚᱸ ᱱᱟᱯᱟᱭ ᱜᱤ ᱱᱤᱛᱚᱜ ᱫᱚ ᱦᱳᱥᱴᱮᱞ ᱠᱚᱨᱮ ᱠᱩ ᱵᱷᱚᱨᱼᱼ ᱛᱤ ᱵᱟᱲᱟᱣ ᱠᱟᱜ ᱠᱚᱣᱟ ᱱᱚᱛᱮ ᱱᱩᱠᱩᱡ ᱦᱚᱸ ᱡᱟᱛᱮ ᱱᱟᱯᱟᱭ ᱛᱮ ᱚᱞᱚᱜ ᱯᱟᱲᱦᱟᱜ ᱦᱩᱭᱩᱜ ᱛᱟᱠᱩ ᱢᱟ ᱟᱨᱼᱼ ᱟᱛᱩ ᱴᱚᱞᱟ ᱠᱚ ᱨᱮᱱ ᱫᱚ ᱟᱛᱩ ᱱᱚᱣᱟ ᱠᱚᱨᱮᱜ ᱤᱥᱠᱩᱞ ᱠᱩ ᱢᱮᱱᱟᱜ ᱠᱟᱫᱟ᱾
ᱦᱩᱸ᱾
ᱚᱱᱟ ᱤᱥᱠᱩᱞ ᱠᱚᱨᱮ ᱜᱮᱠᱩ ᱪᱟᱞᱟᱜ ᱠᱟᱱᱟ ᱠᱩ ᱟᱨ ᱢᱚᱡᱽ ᱜᱮ ᱼᱼ ᱠᱩ ᱯᱟᱲᱦᱟᱜ ᱠᱟᱱᱟ ᱯᱨᱟᱭᱵᱷᱮᱴ ᱠᱩᱠᱩ ᱪᱟᱞᱟᱜ ᱠᱟᱱᱟ᱾
ᱦᱮᱸ ᱛᱟᱦᱞᱮ ᱟᱯᱮ ᱚᱱᱛᱮ ᱫᱚ ᱚᱱᱠᱟ ᱥᱟᱱᱛᱟᱞᱤ ᱢᱤᱰᱤᱭᱟᱢ ᱚᱱᱟ ᱚᱞᱼᱼ ᱪᱤᱠᱤ ᱛᱮ ᱯᱟᱲᱦᱟᱣ ᱠᱚᱫᱚ ᱦᱩᱭᱩᱜ ᱠᱟᱱᱟ ᱥᱮ ᱵᱟᱝᱟ?
ᱱᱚᱛᱮ ᱫᱚ ᱚᱝᱠᱟ ᱫᱚ ᱵᱟᱝ ᱦᱩᱭᱩᱜ ᱠᱟᱱᱟ᱾ ᱵᱚᱞᱮ ᱱᱚᱸᱠᱟ ᱥᱠᱩᱞ ᱫᱚ ᱵᱚᱞᱮ ᱠᱚᱱᱚ ᱵᱟᱠᱩ ᱪᱟᱞᱩ ᱠᱟᱫᱟ ᱡᱮᱼᱼ ᱢᱟᱱᱮ ᱯᱟᱲᱦᱟᱜ ᱟᱠᱩ ᱢᱤᱫᱴᱮᱜ᱾ ᱥᱟᱵᱡᱮᱴ ᱦᱩᱭᱩᱜᱼᱟ, ᱚᱱᱟ ᱪᱮᱛᱟᱱ ᱨᱮ ᱱᱩᱠᱩᱣᱟᱜ ᱚᱞᱚᱜ ᱯᱟᱲᱦᱟᱜ ᱦᱩᱭᱩᱜᱼᱟ᱾ ᱚᱝᱠᱟ ᱫᱚ ᱵᱟᱝ ᱪᱟᱞᱩ ᱠᱟᱱᱟ᱾
ᱚ ᱦᱚᱸ ᱟᱞᱮ ᱱᱚᱣᱟ ᱠᱚᱨᱮ ᱫᱚ ᱥᱟᱱᱛᱟᱲᱤ ᱢᱤᱰᱤᱭᱟᱢᱼᱼ ᱱᱚᱛᱮ ᱫᱚ ᱱᱤᱛᱚᱜ ᱫᱚ ᱚᱞᱚᱜ ᱯᱟᱲᱦᱟᱣ ᱯᱩᱨᱟᱹ ᱠᱮᱡᱤ ᱠᱷᱚᱱ ᱮᱠᱫᱚᱢ ᱯᱤᱡᱤ ᱫᱷᱟᱹᱨᱤᱡ᱾ ᱮᱛᱚᱦᱚᱵ ᱟᱠᱟᱱᱟ ᱥᱮ ᱪᱟᱞᱟᱜ ᱠᱟᱱ ᱜᱮᱭᱟ ᱟᱫᱚ ᱟᱞᱮ ᱱᱚᱣᱟ ᱥᱳᱨ ᱥᱩᱯᱼᱼ ᱯᱩᱨ ᱜᱮ ᱢᱤᱫᱴᱟᱝ ᱤᱥᱠᱩᱞ ᱦᱮᱱᱟᱜᱼᱟ, ᱚᱸᱰᱮ ᱜᱮᱼᱼ ᱦᱮᱸ ᱢᱤᱰᱤᱭᱟᱢ ᱛᱮ ᱟᱨᱠᱤ ᱚᱞᱚᱜ ᱯᱟᱲᱦᱟᱜ ᱠᱟᱱᱟ ᱠᱚ ᱯᱷᱟᱭᱤᱵ ᱠᱷᱚᱱ ᱜᱮ ᱴᱩᱭᱮᱞᱵ ᱫᱷᱟᱨᱤᱡ ᱦᱮᱱᱟᱜᱼᱟ ᱚᱱᱟᱫᱚ᱾
ᱟᱫᱚ ᱟᱠᱩ ᱱᱚᱣᱟ ᱟᱛᱩ ᱫᱤᱥᱚᱢ ᱨᱮ ᱵᱚᱞᱮ ᱚᱞᱚᱜ ᱯᱟᱲᱦᱟᱼᱼ ᱟᱨᱦᱚᱸ ᱪᱮᱛᱟᱱ ᱥᱮᱜ ᱪᱟᱞᱟᱣ ᱞᱮᱱᱠᱷᱟᱡ ᱵᱚᱞᱮ ᱟᱵᱩ ᱦᱚᱲ ᱦᱚᱯᱚᱱᱟᱜ ᱟᱰᱤ ᱱᱟᱯᱟᱭ ᱦᱩᱭᱩᱜᱼᱟ᱾
ᱮᱠᱫᱚᱢ ᱱᱤᱦᱟᱹᱛᱤ ᱪᱮᱛᱟᱱ ᱥᱮᱜ ᱠᱟᱹᱴᱤᱡ᱾ ᱪᱟᱞᱟᱣ ᱞᱮᱱᱠᱷᱟᱱ ᱠᱟᱹᱴᱤᱡ ᱟᱰᱤ ᱜᱮ ᱱᱟᱯᱟᱭᱚᱜᱼᱟ, ᱪᱮᱫᱟᱜ ᱥᱮᱼᱼ ᱱᱮᱛᱟᱨ ᱫᱚ ᱚᱞᱚᱜ ᱯᱟᱲᱦᱟᱣ ᱵᱟᱠᱷᱟᱱ ᱫᱚ ᱪᱮᱫ ᱦᱚᱸ ᱵᱟᱱᱩᱜᱼᱟ᱾ ᱚᱞᱚᱜ ᱯᱟᱲᱦᱟᱣ ᱫᱚ ᱚᱠᱚᱭ ᱦᱚᱸ ᱵᱟᱭ ᱨᱮᱡ ᱫᱟᱲᱟᱣᱢᱟ, ᱟᱢᱟᱜᱼᱼ ᱡᱟᱸᱦᱟᱢ ᱥᱮᱬᱟᱭᱟ ᱚᱱᱟ ᱫᱚ ᱟᱢ ᱴᱷᱮᱱ ᱜᱮ ᱛᱟᱦᱮᱱᱟ᱾
ᱦᱮᱸ ᱚᱱᱟ ᱢᱟ ᱛᱟᱦᱮᱱ ᱜᱮ ᱟᱨ ᱚᱞᱚᱜ ᱯᱟᱲᱦᱟᱢ ᱵᱟᱲᱟᱭ ᱠᱷᱟᱱ ᱫᱚᱼᱼ ᱡᱮᱢᱚᱱ ᱤᱥᱠᱩᱞ ᱠᱚᱨᱮᱜ ᱚᱯᱷᱤᱥ ᱠᱚᱨᱮᱢ ᱪᱟᱞᱟᱣ ᱞᱮᱱᱠᱷᱟᱡ ᱥᱮ ᱵᱮᱝᱠ ᱠᱚᱨᱮᱢ ᱪᱟᱞᱟᱣ ᱞᱮᱱᱠᱷᱟᱱ ᱡᱟᱦᱟᱱᱟᱜ ᱚᱥᱩᱵᱤᱫᱟ ᱦᱩᱭ ᱞᱮᱱᱠᱷᱟᱱ ᱟᱢ ᱫᱚ ᱚᱸᱰᱮ ᱫᱚ ᱫᱚᱨᱠᱟᱥᱛᱚ ᱚᱞ ᱛᱤᱜᱤ ᱞᱟᱜᱟᱣ ᱢᱟ ᱾
ᱮᱠᱫᱚᱢ ᱾
ᱟᱨ ᱚᱱᱟ ᱡᱩᱫᱤ ᱵᱟᱵᱩᱱ ᱵᱟᱲᱟᱭ ᱠᱷᱟᱱ ᱫᱚ, ᱟᱵᱩ ᱵᱟᱝᱵᱩᱱ ᱚᱞ ᱫᱟᱲᱤ ᱞᱮᱠᱷᱟᱱ ᱫᱚ ᱟᱵᱚᱣᱟᱜ ᱜᱮ ᱚᱥᱩᱵᱤᱫᱟ ᱦᱩᱭᱩᱜ ᱛᱟᱵᱩᱱᱟ ᱾
ᱮᱠᱫᱚᱢ ᱮᱠᱫᱚᱢ ᱱᱚᱣᱟ ᱫᱚ ᱥᱟᱹᱨᱤ ᱠᱟᱛᱷᱟ ᱵᱤᱱ ᱞᱟᱹᱭ ᱠᱮᱫᱟ ᱾ ᱱᱟᱦᱟᱜ ᱡᱩᱜᱽ ᱨᱮᱫᱚ ᱱᱤᱭᱟᱹ ᱚᱞᱚᱜ ᱯᱟᱲᱦᱟᱣ ᱥᱮ ᱱᱚᱣᱟ ᱨᱮᱱᱟᱜ ᱫᱟᱲᱮ ᱜᱮ ᱡᱚᱛᱚ ᱠᱷᱚᱱ ᱥᱚᱨᱮᱥᱟ ᱾ ᱟᱢᱟᱜ ᱦᱚᱲᱢᱚ ᱫᱟᱲᱮ ᱛᱟᱦᱮᱸ ᱠᱟᱛᱮᱫ ᱪᱮᱫ ᱫᱚ ᱵᱟᱢ ᱪᱤᱠᱟᱹ ᱫᱟᱲᱮᱜᱼᱟ‌᱾ ᱚᱞᱚᱜ ᱯᱟᱲᱦᱟᱣ ᱵᱟᱢ ᱵᱟᱲᱟᱭᱟ ᱥᱮ ᱢᱤᱫᱴᱟᱝ ᱡᱟᱦᱱᱟᱜ ᱜᱮ ᱢᱤᱫ ᱠᱚᱞᱚᱢ ᱚᱸᱰᱮ‌ ᱥᱚᱨᱟᱣ ᱥᱮ ᱚᱞ ᱞᱮᱱᱠᱷᱟᱱ ᱜᱮ ᱚᱱᱟ ᱜᱮ ᱜᱚᱴᱟ ᱫᱤᱥᱚᱢ ᱞᱟᱲᱟᱣ ᱛᱷᱟᱨ ᱛᱷᱟᱨᱟᱣ ᱜᱚᱫᱚᱜᱼᱟ ᱾
ᱦᱮᱸ ᱾ ᱚᱞᱚᱜ ᱯᱟᱲᱦᱟᱜ ᱫᱚ ᱩᱱᱟᱹᱜ ᱜᱮ ᱱᱟᱯᱟᱭᱟ ᱡᱮ ᱟᱢ ᱡᱟᱦᱟᱸ ᱵᱚᱞᱮ ᱡᱟᱦᱟᱸ ᱨᱮᱜᱮᱢ ᱪᱟᱞᱟᱜ ᱟᱢ ᱚᱸᱰᱮ ᱵᱟᱢ ᱮᱲᱮ ᱚᱪᱚᱜᱼᱟ ᱾
ᱟᱢ ᱡᱩᱫᱤ ᱥᱮᱪᱮᱫ ᱥᱮ ᱟᱹᱠᱤᱞ ᱜᱮᱭᱟᱱ ᱛᱮ ᱠᱟᱹᱴᱤᱡ ᱥᱮᱪᱮᱫ ᱮᱢ ᱛᱟᱦᱮᱱᱟ ᱚᱞᱚᱜ ᱯᱟᱲᱦᱟᱜ ᱡᱩᱫᱤᱢ ᱵᱟᱲᱟᱭᱟ ᱛᱟᱦᱞᱮ ᱠᱷᱟᱱ ᱫᱚ ᱟᱢ ᱠᱟᱛᱷᱟ ᱦᱚᱸ ᱡᱟᱨ ᱢᱤᱫᱵᱟᱨ ᱠᱟᱛᱷᱟ ᱠᱩᱠᱞᱤ ᱦᱩᱭ ᱫᱟᱲᱮᱜ ᱟᱢ ᱚᱸᱰᱮ ᱟᱢ ᱚᱱᱟ ᱛᱮᱞᱟᱢ ᱨᱩᱣᱟᱹᱲ ᱫᱟᱲᱮᱭᱟᱠᱚᱣᱟ ᱾
ᱦᱮᱸ ᱾ ᱟᱫᱚ ᱟᱞᱮ ᱱᱚᱣᱟ ᱠᱚᱨᱮ ᱫᱚ ᱥᱟᱱᱛᱟᱞᱤ ᱛᱮ ᱤᱥᱠᱩᱞ ᱠᱚ ᱵᱟᱝ ᱪᱟᱹᱞᱩᱣᱟᱠᱟᱱ ᱨᱮᱦᱚᱸ ᱵᱚᱞᱮ-ᱼ ᱟᱛᱳ ᱴᱚᱞᱟ ᱠᱚᱨᱮ ᱮᱱᱦᱚᱸ ᱵᱚᱞᱮ ᱜᱚ ᱵᱟᱵᱟ ᱥᱮ ᱵᱚᱭᱦᱟ ᱠᱩᱡ ᱦᱚᱸ ᱱᱟᱥᱮ, ᱱᱟᱥᱮ ᱱᱟᱥᱮ ᱫᱚᱠᱚ ᱵᱟᱲᱟᱭ ᱛᱟᱦᱮᱱ ᱜᱮᱭᱟ ᱡᱟᱛᱮ ᱵᱚᱞᱮᱧ ᱚᱞ ᱫᱟᱲᱤᱜ ᱤᱧ ᱥᱮᱧ ᱯᱟᱲᱦᱟᱣ ᱫᱟᱲᱮᱜᱼᱟ ᱤᱱᱟᱹ ᱫᱚᱠᱚ ᱵᱟᱲᱟᱭ ᱜᱮᱭᱟᱵᱚᱱ ᱤᱱᱟᱹ ᱠᱷᱚᱱ ᱵᱟᱲᱟᱭ ᱠᱟᱛᱮᱫ ᱟᱨᱦᱚᱸ ᱡᱩᱫᱤ ᱤᱥᱠᱩᱞ ᱠᱚᱨᱮ ᱦᱚᱸ ᱡᱩᱫᱤ ᱦᱮᱡ ᱞᱮᱱᱠᱷᱟᱱ ᱟᱵᱚᱣᱟᱜ ᱥᱟᱱᱛᱟᱲᱤ ᱞᱤᱯᱤ ᱛᱮ ᱾ ᱛᱟᱦᱚᱞᱮ ᱠᱷᱟᱱ ᱫᱚ ᱟᱹᱰᱤ ᱱᱟᱯᱟᱭ ᱠᱚᱜᱼᱟ, ‌ᱟᱹᱵᱤᱱ ᱪᱮᱫ ᱵᱮᱱ ᱢᱮᱱᱟ ᱱᱚᱣᱟ ᱪᱮᱛᱟᱱ ᱨᱮ?
ᱮᱠᱫᱚᱢ ᱟᱫᱚ ᱱᱚᱣᱟ ᱦᱚᱸ ᱟᱥᱛᱮ ᱟᱥᱛᱮ ᱜᱚᱴᱟ ᱜᱮ ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱫᱚ ᱮᱛᱚᱦᱚᱵ ᱦᱚᱪᱚ ᱦᱩᱭᱩᱜ ᱛᱟᱵᱚᱱᱟ ᱥᱮ ᱜᱚᱴᱟᱜ ᱜᱮ ᱾ ᱟᱞᱮ ᱱᱚᱣᱟ ᱫᱷᱟᱨᱮ ᱯᱟᱥᱮ ᱫᱚ ᱯᱚᱨᱟᱭ ᱜᱮ ᱡᱟᱦᱟ ᱡᱟᱦᱟᱸ ᱯᱨᱟᱭᱢᱟᱨᱤ ᱤᱥᱠᱩᱞ ᱠᱚ ᱦᱩᱭᱩᱜ-ᱟ ᱚᱱᱟ ᱠᱚᱨᱮ ᱦᱚᱸ ᱪᱟᱹᱞᱩ ᱟᱠᱟᱱ ᱜᱮᱭᱟ ᱚᱱᱟ ᱠᱚᱨᱮ ᱚᱞᱚᱜ ᱯᱟᱲᱦᱟᱜ ᱫᱚ ᱮᱛᱚᱦᱚᱵ ᱟᱠᱟᱱ ᱜᱮᱭᱟ ᱾ ᱟᱫᱚ ᱦᱚᱜᱼᱚᱭ
ᱟᱫᱚ ᱱᱚᱣᱟᱛᱮ ᱦᱤᱛᱚᱜ ᱞᱟᱯᱷᱟᱝ ᱥᱮᱪᱮᱫ ᱠᱚᱨᱮ ᱦᱚᱸ ᱚᱞᱚᱜ ᱯᱟᱲᱦᱟᱜ ᱫᱚ ᱪᱟᱞᱟᱜ ᱠᱟᱱ ᱛᱟᱵᱚᱱᱟ ᱟᱫᱚ ᱟᱥᱛᱮ ᱟᱥᱛᱮ ᱫᱚ ᱜᱚᱴᱟ ᱠᱷᱩᱞᱟᱹᱣ ᱪᱟᱹᱞᱩ ᱦᱚᱪᱚᱭ ᱦᱩᱭᱩᱜᱼᱟ ᱢᱤᱫ ᱫᱷᱟᱣ ᱛᱮ ᱛᱚ ᱟᱨ ᱵᱟᱝ ᱦᱩᱭᱩᱜᱼᱟ ᱾
ᱵᱟᱝ ᱾
ᱟᱨ ᱦᱤᱛᱚᱜ ᱜᱚᱴᱟ ᱪᱟᱹᱞᱩ ᱠᱚᱨᱛᱮ ᱜᱮᱞᱮ ᱟᱵᱚᱨᱮᱱ ᱢᱟᱪᱮᱫ ᱠᱚ ᱥᱮ ᱢᱟᱪᱮᱛᱟᱹᱱᱤ ᱠᱚ ᱠᱚ ᱫᱚᱨᱠᱟᱨᱟ ᱫᱚ ᱩᱱᱠᱩ ᱠᱚ ᱦᱤᱛᱚᱜ ᱛᱮᱭᱟᱨ ᱦᱩᱭᱩᱜᱼᱟ ᱥᱮ ᱨᱮᱰᱤ ᱨᱮ ᱫᱚᱦᱚᱭ ᱦᱩᱭᱩᱜᱼᱟ ᱥᱮ ᱾
ᱦᱮᱸ, ᱱᱚᱣᱟ ᱠᱚ ᱨᱮᱰᱤ ᱞᱮᱠᱷᱟᱱ ᱫᱚ ᱟᱵᱚᱣᱟᱜ ᱜᱮ ᱟᱵᱚ ᱦᱚᱲ ᱦᱚᱯᱚᱱᱟᱜ ᱜᱮ ᱟᱹᱰᱤ ᱱᱟᱯᱟᱭ ᱦᱩᱭᱩᱜᱼᱟ ᱾
ᱮᱠᱫᱚᱢ ᱾ ᱟᱫᱚ ᱦᱤᱛᱳᱜ ᱧᱮᱞᱚᱜ ᱠᱟᱱᱟ ᱱᱚᱣᱟ ᱟᱵᱚᱣᱟᱜ ᱥᱟᱱᱛᱟᱞᱤ ᱢᱤᱰᱤᱭᱟᱢ ᱛᱮ ᱟᱵᱚᱨᱮᱱ ᱥᱟᱶ ᱥᱟᱶᱛᱮ ᱮᱴᱟᱜ ᱜᱟᱛᱟᱠ ᱠᱚᱨᱮᱱ ᱦᱚᱸᱠᱚ ᱚᱞᱚᱜ ᱯᱟᱲᱦᱟᱜ ᱠᱟᱱᱟ ᱱᱚᱣᱟ ᱪᱮᱛᱟᱱ ᱨᱮ ᱟᱞᱮ ᱱᱚᱰᱮ ᱡᱟᱦᱟᱸ ᱥᱩᱨ ᱨᱮ ᱢᱤᱫᱴᱟᱝ ᱦᱟᱭ ᱤᱥᱠᱩᱞ ᱢᱮᱱᱟᱜ ᱚᱸᱰᱮ ᱧᱮᱞ ᱧᱮᱞᱚᱜ ᱠᱟᱱᱟ ᱡᱮ ᱚᱸᱰᱮ ᱤᱥᱠᱩᱞ ᱨᱮ ᱵᱟᱝᱞᱟ ᱢᱟᱱᱮ ᱵᱮᱝᱜᱚᱞᱤ ᱢᱤᱰᱤᱭᱟᱢ ᱦᱮᱱᱟᱜᱼᱟ ᱥᱟᱱᱛᱟᱲᱤ ᱢᱤᱰᱤᱭᱟᱢ ᱛᱚᱦᱚᱸ ᱵᱟᱱᱟᱨ ᱛᱮᱜᱮ ᱪᱟᱞᱟᱜ ᱠᱟᱱᱟ ᱟᱫᱚ ᱵᱮᱝᱜᱚᱞᱤ ᱨᱮᱱ ᱡᱟᱦᱟᱸᱭ ᱮᱴᱟᱜ ᱜᱟᱛᱟᱠ ᱨᱮᱱ ᱦᱚᱲ ᱠᱟᱱᱟ ᱠᱚ ᱩᱱᱠᱩ ᱦᱚᱸ ᱠᱤᱪᱷᱩ ᱫᱚ ᱱᱚᱸᱰᱮ ᱠᱚ ᱯᱟᱲᱦᱟᱜ ᱠᱟᱱᱟ ᱾ ᱚᱱᱟ ᱥᱟᱱᱛᱟᱲᱤ ᱢᱤᱰᱤᱭᱟᱢ ᱛᱮᱜᱮ ᱾
ᱟᱫᱚ ᱩᱱᱠᱩ ᱡᱩᱫᱤ ᱮᱴᱟᱜ ᱜᱟᱛᱟᱠ ᱡᱩᱫᱤ ᱱᱚᱣᱟ ᱨᱟᱹᱥᱠᱟᱹ ᱠᱚ ᱵᱩᱡᱷᱟᱹᱣ ᱫᱟ, ᱟᱵᱚ ᱦᱚᱸ ᱪᱮᱫᱟᱜ ᱟᱵᱚᱣᱟᱜ ᱡᱟᱱᱟᱢ ᱟᱭᱳ ᱟᱲᱟᱝ ᱛᱮ ᱵᱟᱵᱚᱱ ᱯᱟᱲᱦᱟᱜ ᱟᱵᱚᱱ?
ᱡᱚᱛᱚ ᱦᱚᱲ ᱜᱮ, ᱡᱮᱢᱚᱱ ᱟᱵᱚ ᱫᱚ ᱟᱵᱚᱣᱟᱜ ᱟᱭᱳ ᱟᱲᱟᱝ ᱢᱮᱱᱟᱜᱼᱟ ᱾ ᱟᱵᱚᱣᱟᱜ ᱟᱭᱳ ᱟᱲᱟᱝ ᱛᱮᱵᱚᱱ ᱯᱟᱲᱦᱟᱣ ᱞᱮᱱᱠᱷᱟᱱ ᱫᱚ, ᱟᱵᱚᱣᱟᱜ ᱜᱮ ᱵᱚᱞᱮ ᱟᱹᱰᱤ ᱨᱟᱹᱥᱠᱟᱹ ᱨᱮᱭᱟᱜ ᱠᱟᱛᱷᱟ᱾ ᱾ ᱥᱮ ᱥᱟᱱᱟᱢ ᱡᱟᱦᱟᱸ ᱨᱮᱜᱮᱢ ᱪᱟᱞᱟᱜ ᱟ ᱡᱮᱢ ᱢᱮᱱᱟ᱾ ᱡᱮ ᱦᱮᱸ ᱤᱧ ᱫᱚ ᱟᱞᱮ ᱟᱭᱳ ᱟᱲᱟᱝ ᱛᱮᱧ ᱯᱟᱲᱦᱟᱣ ᱟᱠᱟᱱᱟ ᱾ ᱛᱟᱦᱚᱞᱮ ᱠᱷᱟᱱ ᱫᱚ ᱟᱢᱦᱚᱸ ᱞᱟᱹᱭᱛᱮ ᱚᱸᱰᱮ ᱟᱹᱰᱤ ᱱᱟᱯᱟᱭᱮᱢ ᱵᱩᱡᱷᱟᱹᱣᱟ᱾ ᱡᱮᱸ ᱱᱩᱠᱩᱣᱟᱜ ᱦᱚᱸ ᱢᱤᱫᱴᱮᱡ᱾ ᱟᱠᱚᱣᱟᱜ ᱟᱭᱳ ᱟᱲᱟᱝ ᱢᱮᱱᱟᱜ ᱟᱠᱟᱫ ᱛᱟᱠᱚᱣᱟ ᱚᱱᱟ ᱛᱮᱠᱚ ᱯᱟᱲᱦᱟᱜ ᱠᱟᱱᱟ ᱠᱚ, ᱥᱮ ᱞᱟᱦᱟ ᱥᱮᱫ ᱠᱚ ᱥᱮᱴᱮᱨ ᱫᱟᱲᱮᱭᱟᱜ ᱠᱟᱱᱟ ᱾
ᱮᱠᱫᱚᱢ ᱥᱟᱹᱨᱤ ᱠᱟᱛᱷᱟ, ᱱᱚᱣᱟᱛᱮ ᱟᱵᱚ ᱡᱫᱤ ᱟᱵᱚᱣᱟᱜ ᱛᱮᱵᱚᱱ ᱯᱟᱲᱦᱟᱣ ᱞᱮᱱᱠᱷᱟᱱ ᱟᱵᱚᱣᱟᱜ᱾ ᱜᱮ ᱥᱮ ᱯᱟᱹᱨᱥᱤ ᱠᱚᱦᱚᱸ ᱦᱟᱨᱟ ᱵᱩᱨᱩᱜ ᱛᱟᱵᱚᱱᱟ ᱾ ᱟᱨ ᱵᱟᱝᱠᱷᱟᱱ ᱫᱚ᱾ ᱡᱟᱦᱟᱸ ᱧᱩᱛ ᱨᱮ ᱛᱟᱦᱮᱸ ᱠᱟᱱᱟ ᱛᱚ ᱧᱩᱛᱩᱛ ᱠᱷᱚᱱ ᱫᱚ ᱢᱟᱨᱥᱟᱞ ᱨᱮᱠᱚ ᱟᱹᱜᱩ ᱟᱠᱟᱫ ᱛᱟᱵᱚᱱᱟ ᱟ ᱨᱮᱱ ᱦᱟᱯᱲᱟᱢ ᱠᱚᱣᱟᱜ ᱟᱫᱚ ᱱᱤᱛᱚᱜ ᱫᱚ ᱱᱚᱣᱟᱛᱮ ᱟᱵᱚ ᱵᱟᱧᱪᱟᱣ ᱫᱚᱦᱚ ᱦᱩᱭᱩᱜ ᱛᱟᱵᱚᱱᱟ ᱥᱟᱶᱛᱮ᱾ ᱱᱚᱣᱟ ᱪᱮᱛᱟᱱ ᱨᱮ ᱵᱷᱟᱜᱮ ᱧᱚᱜ ᱚᱞ ᱯᱟᱲᱦᱟᱣ ᱠᱟᱛᱮᱫ᱾ ᱚᱱᱟ ᱛᱩᱱᱠᱷᱤ ᱛᱟᱞᱟᱥ ᱦᱩᱭᱩᱜ ᱛᱟᱵᱚᱱᱟ ᱪᱮᱫ ᱠᱚ ᱟᱨᱦᱚᱸ᱾ ᱦᱩᱲᱟᱹᱜ ᱠᱚᱥᱮ ᱵᱟᱹᱠᱤ ᱠᱚ ᱢᱮᱱᱟᱜ ᱜᱮ ᱛᱟᱵᱚᱱᱟ᱾ ᱚᱱᱟ ᱠᱚ ᱯᱟᱸᱡᱟ ᱧᱟᱢ ᱦᱩᱭᱩᱜ ᱛᱟᱵᱚᱱᱟ᱾
ᱡᱮᱢᱚᱱ ᱞᱟᱦᱟ ᱛᱮᱫᱚ ᱟᱹᱰᱤ ᱞᱟᱦᱟ ᱛᱮᱫᱚ᱾ ᱥᱮᱨᱚᱠᱚᱢ ᱟᱵᱚᱣᱟᱼᱜ ᱟᱵᱚ ᱦᱚᱲ ᱦᱚᱯᱚᱱᱟᱜ ᱵᱚᱞᱮ ᱯᱩᱛᱷᱤ ᱠᱚ, ᱥᱮᱨᱚᱠᱚᱢ ᱵᱟᱝ ᱛᱟᱦᱮᱸ ᱠᱟᱱᱟ᱾ ᱠᱷᱟᱹᱞᱤ ᱢᱚᱪᱟ ᱢᱚᱪᱟ ᱛᱮᱜᱮ ᱞᱟᱹᱭ ᱟᱹᱜᱩ ᱦᱩᱭ ᱠᱟᱱ ᱛᱟᱦᱮᱱᱟ᱾ ᱟᱨ ᱱᱤᱛᱚᱜ ᱱᱟᱦᱟᱜ ᱡᱩᱜᱽ ᱨᱮᱫᱚ, ᱮᱱᱦᱚᱸ ᱟᱭᱢᱟ ᱯᱩᱛᱷᱤ ᱠᱚ ᱩᱰᱩᱠ ᱟᱠᱟᱱ ᱛᱟᱵᱚᱱᱟ᱾
ᱛᱮ ᱟᱵᱚ ᱵᱚᱱ ᱯᱟᱲᱦᱟᱣ ᱫᱟᱲᱮᱜ ᱚᱱᱟ ᱯᱟᱲᱦᱟᱣ ᱠᱟᱛᱮᱫ ᱟᱵᱚ ᱥᱮᱪᱮᱫ ᱵᱚᱱ ᱧᱟᱢ ᱫᱟᱲᱮᱭᱟᱜᱼᱟ᱾ ᱟᱹᱰᱤ ᱱᱟᱯᱟᱭ ᱠᱟᱭᱛᱮ᱾
ᱮᱠᱫᱚᱢ
ᱚᱱᱟ ᱠᱚ ᱟᱵᱚ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱥᱮ ᱟᱵᱚ᱾ ᱠᱚᱦᱚᱸ ᱥᱟᱱᱟᱢ ᱦᱚᱲ ᱚᱱᱟ ᱵᱚᱱ ᱯᱟᱲᱦᱟᱣ ᱞᱮᱠᱷᱟᱱ ᱫᱚ᱾ ᱟᱹᱰᱤ ᱱᱟᱯᱟᱭ ᱦᱩᱭᱩᱜᱼᱟ᱾ ᱟᱨᱦᱚ ᱟᱭᱢᱟ ᱠᱤᱪᱷᱩ ᱵᱚᱱ ᱵᱟᱰᱟᱭ ᱫᱟᱲᱮᱭᱟᱜᱼᱟ᱾ ᱞᱟᱦᱟ ᱛᱮᱱᱟᱜ ᱡᱩᱜᱽ ᱨᱮ ᱪᱮᱫ ᱦᱩᱭ ᱟᱱᱟᱱᱟ᱾ ᱟᱨ ᱱᱮᱛᱟᱨᱟᱜ ᱡᱩᱜᱽ ᱨᱮ ᱪᱮᱫ ᱦᱩᱭᱩᱜ ᱠᱟᱱᱟ ᱚᱱᱟ ᱯᱟᱲᱦᱟᱣ ᱛᱮᱜᱮ ᱵᱚᱱ ᱵᱩᱡᱷᱟᱹᱣ ᱫᱟᱲᱮᱭᱟᱜᱼᱟ᱾
ᱮᱠᱫᱚᱢ ᱥᱟᱨᱤ ᱠᱮᱫᱟ ᱯᱟᱲᱦᱟᱣ ᱞᱮᱱᱠᱷᱟᱱ ᱥᱮ ᱚᱱᱟ ᱨᱮᱱᱟᱜ ᱪᱮᱫᱦᱚᱸ ᱜᱟᱵᱮ ᱛᱮᱫ᱾ ᱵᱟᱵᱚᱱ ᱵᱩᱡᱷᱟᱹᱣ ᱧᱟᱢ ᱫᱟᱲᱮᱭᱟᱜᱼᱟ᱾ ᱟᱨ ᱱᱤᱛᱚᱜ ᱞᱟᱦᱟᱛᱮ ᱱᱤᱛᱚᱜ ᱠᱚ ᱯᱟᱲᱦᱟᱜ ᱢᱟ ᱠᱟᱛᱷᱟ ᱠᱟᱛᱷᱟ ᱛᱮᱜᱮ ᱛᱷᱩᱛᱤ ᱦᱮᱡ ᱟᱠᱟᱱᱟ ᱚᱞ ᱛᱚᱞ ᱨᱮᱫᱚᱭᱛᱳ ᱩᱱᱟᱹᱜ ᱵᱟᱝ ᱛᱟᱦᱮᱸ ᱠᱟᱱᱟ᱾ ᱟᱫᱚ ᱞᱮᱫᱟ ᱠᱚ ᱟᱫᱚ ᱱᱤᱛᱚᱜ ᱡᱟᱦᱟ ᱱᱤᱛᱚᱜ ᱡᱟᱦᱟ ᱮᱛᱚᱦᱚᱵᱚᱼᱠᱟᱱᱟ ᱚᱞ ᱛᱚᱞ ᱥᱮ ᱱᱤᱛᱚᱜ ᱡᱟᱦᱟᱸ ᱵᱳᱭ ᱠᱳ ᱪᱷᱟᱯᱟᱭᱮᱫ ᱛᱟᱵᱚᱱᱟ᱾ ᱥᱟᱶᱛᱚ ᱱᱚᱣᱟ ᱠᱚ ᱵᱷᱟᱜᱤ ᱧᱚᱜ ᱯᱟᱲᱦᱟᱣ ᱞᱟᱹᱠᱛᱤᱜ ᱠᱟᱱᱟ ᱟᱨ ᱡᱟᱦᱟᱸ ᱱᱤᱛᱚᱜ ᱢᱟᱨᱮ ᱠᱚ ᱯᱟᱸᱡᱟ ᱧᱟᱢ ᱠᱟᱛᱮ ᱟᱨᱦᱚᱸ ᱱᱟᱣᱟᱛᱮ ᱟᱹᱨᱩ ᱯᱷᱮᱨᱟᱣ ᱠᱟᱛᱮ ᱚᱞ ᱛᱚᱞ ᱠᱟᱛᱮ ᱫᱚᱦᱚᱭ ᱦᱩᱭᱩᱜ ᱛᱟᱵᱚᱱᱟ᱾ ᱡᱟᱛᱮ ᱦᱤᱡᱩᱜ ᱠᱟᱱ ᱫᱤᱱ ᱨᱮᱱ ᱯᱚᱼᱯᱚᱝᱲᱟ ᱠᱚ᱾ ᱥᱮ ᱟᱹᱜᱩᱣᱟᱹᱱ ᱠᱚ ᱱᱩᱠᱩ ᱠᱚ ᱟᱵᱚ ᱠᱚ᱾ ᱧᱟᱢ ᱫᱟᱲᱮᱭᱟᱜ ᱢᱟ ᱡᱮ ᱵᱟᱝ ᱟᱞᱮ ᱠᱚ ᱚᱞ ᱫᱚᱦᱚ ᱦᱚᱴᱚ ᱟᱠᱟᱫ ᱛᱟᱞᱮᱭᱟ ᱥᱮ
ᱚᱱᱟ ᱠᱚ ᱚᱞ ᱫᱚᱦᱚ ᱦᱚᱴᱚ ᱟᱠᱟᱫ ᱵᱚᱱᱟ᱾ ᱡᱟᱛᱮ ᱚᱱᱟ ᱟᱵᱚ ᱚᱱᱟ ᱯᱟᱲᱦᱟᱣ ᱠᱟᱛᱮ ᱟᱨᱦᱚᱸ ᱞᱟᱦᱟ ᱥᱮᱫ ᱵᱚᱱ ᱥᱮᱱ ᱫᱟᱲᱮᱭᱟᱜ ᱢᱟ᱾
ᱮᱠᱫᱚᱢᱚᱜᱼᱟ ᱟᱹᱱᱟᱹᱨᱤ ᱢᱟᱱᱟᱣ ᱠᱟᱛᱮ ᱢᱟᱲᱟᱝ ᱥᱮᱫ ᱞᱟᱦᱟ ᱪᱟᱞᱟᱣ ᱦᱩᱭᱩᱜᱼᱟ᱾
ᱢᱟᱲᱟᱝ ᱥᱮᱫ ᱪᱟᱞᱟᱣ ᱞᱮᱱᱠᱷᱟᱱ ᱫᱚ ᱪᱮᱫ ᱞᱟᱹᱭ ᱵᱤᱱ᱾
ᱦᱮᱞᱳ
ᱱᱚᱝᱠᱟ ᱟᱰᱤ ᱡᱟᱹᱥᱛᱤ ᱚᱞᱚ ᱦᱟᱸᱜ ᱜᱤᱫᱽᱨᱟᱹ ᱵᱟᱠᱚ ᱚᱞᱚᱜ ᱯᱟᱲᱦᱟᱜ ᱠᱟᱱ ᱜᱮᱭᱟ ᱥᱮ ᱵᱟᱝ?
ᱱᱚᱛᱮ ᱨᱮᱫᱚ ᱵᱟᱝᱞᱟ ᱛᱮᱜᱮ ᱚᱞᱚᱜ ᱯᱟᱲᱦᱟᱣ ᱫᱚ ᱦᱳᱜ ᱠᱟᱱᱟ᱾ ᱮᱠᱷᱚᱱᱳ ᱥᱟᱱᱛᱟᱞᱤ ᱢᱤᱫᱴᱮᱡ ᱥᱟᱵᱡᱮᱠᱴ ᱦᱤᱥᱟᱹᱵ ᱛᱮ ᱢᱤᱫᱮᱡ ᱥᱠᱩᱞ ᱨᱮ ᱡᱮᱴᱟ᱾ ᱵᱚᱞᱮ ᱦᱩᱭ ᱫᱚᱨᱠᱟᱨ ᱠᱟᱱᱟ ᱡᱮ ᱱᱚᱣᱟ ᱟᱭᱳ ᱟᱲᱟᱝᱛᱮ᱾ ᱱᱮᱛᱮᱱ ᱠᱚ ᱥᱟᱱᱛᱟᱲ ᱦᱚᱲ ᱠᱚᱫᱚ ᱵᱚᱞᱮ, ᱟᱵᱚ ᱦᱩᱰᱤᱧ ᱦᱩᱰᱤᱧ ᱢᱟᱹᱭ ᱵᱟᱹᱵᱩ ᱛᱟᱠᱚᱼᱼ ᱯᱟᱲᱦᱟᱣ ᱫᱟᱲᱮᱭᱟᱜ ᱢᱟ, ᱚᱱᱠᱟ ᱫᱚ ᱵᱚᱞᱮ ᱮᱠᱳᱱᱳ ᱵᱟᱝ ᱦᱮᱡ ᱟᱠᱟᱱᱟ ᱥᱠᱩᱞ ᱠᱚᱨᱮ ᱫᱚ᱾ ᱟᱞᱮ ᱱᱚᱛᱮ ᱫᱚ ᱛᱷᱚᱲᱟ ᱤᱭᱟᱹ ᱧᱚᱜ ᱜᱮᱭᱟ ᱦᱮᱡ ᱞᱮᱱᱠᱷᱟᱱ ᱫᱚ ᱟᱹᱰᱤ ᱱᱟᱯᱟᱭ ᱾ ᱤᱱᱟᱹᱠᱷᱟᱱ ᱥᱟᱱᱟᱢᱼᱼ ᱵᱚᱞᱮ ᱠᱚ ᱯᱟᱲᱦᱟᱣ ᱫᱟᱲᱮᱭᱟᱜᱼᱟ ᱚᱱᱟ ᱵᱤᱥᱚᱭ ᱛᱮ ᱵᱚᱞᱮ ᱠᱚ ᱵᱩᱡᱽ ᱫᱟᱲᱮᱭᱟᱜᱼᱟ ᱱᱚᱣᱟ ᱫᱚ ᱪᱮᱫ ᱠᱟᱱᱟ᱾ ᱱᱚᱣᱟ ᱯᱟᱲᱦᱟᱣ ᱞᱮᱱᱠᱷᱟᱱ ᱫᱚ ᱪᱮᱫ ᱦᱩᱭᱩᱜᱼᱟ ᱾ ᱚᱠᱚᱭ ᱚᱞ ᱚᱴᱚ ᱞᱮᱫᱟᱭ ᱥᱮ ᱚᱠᱚᱭ ᱵᱮᱱᱟᱣ ᱚᱴᱚ ᱞᱮᱫᱟᱭ ᱾